ᱦᱮᱸ ᱟᱸᱡᱚᱢ ᱠᱟᱱ ᱜᱮᱭᱟ ᱨᱚᱲ ᱛᱟᱞᱟᱝ ᱢᱮ ᱞᱟᱦᱟ ᱥᱮᱫ
ᱟᱸᱡᱚᱢᱚᱜ ᱠᱟᱱ ᱠᱷᱟᱱ ᱢᱟ ᱟᱹᱰᱤ ᱱᱟᱯᱟᱭ ᱟᱨ ᱱᱚᱝᱠᱟ ᱜᱮ ᱢᱩᱪᱟᱹᱫ ᱫᱷᱟᱹᱨᱤᱡ ᱟᱸᱡᱚᱢ ᱞᱮᱱᱠᱷᱟᱱ ᱜᱮ ᱟᱹᱰᱤ ᱢᱚᱸᱡᱽ ᱦᱩᱭᱩᱜᱼᱟ ᱛᱚᱵᱮ ᱪᱮᱫ ᱠᱚ ᱪᱤᱠᱟ ᱵᱟᱲᱟ ᱦᱩᱭᱩᱜ ᱠᱟᱱᱟ ᱱᱤᱛᱚᱜ ᱵᱮᱞᱟ
ᱪᱮᱫ ᱠᱚ ᱪᱮᱠᱟ ᱵᱟᱲᱟᱭᱟ ᱱᱤᱛᱚᱜ ᱵᱮᱞᱟ ᱫᱚ ᱫᱟᱠᱟ ᱩᱛᱩ ᱠᱚ ᱡᱚᱢ ᱥᱟᱹᱛ ᱵᱟᱲᱟ ᱦᱩᱭᱱᱟ ᱟᱫᱚ ᱱᱤᱛᱚᱜ ᱫᱚ ᱵᱮᱰ ᱨᱮ ᱦᱮᱡ ᱠᱟᱛᱮᱫ ᱫᱩᱲᱩᱵ ᱦᱩᱭ ᱟᱠᱟᱱᱟ ᱛᱷᱚᱲᱟᱢ ᱮᱦᱚᱜ ᱠᱟᱱᱟ ᱚᱸᱰᱮ ᱛᱷᱚᱲᱟ ᱯᱷᱳᱱ ᱠᱚᱛᱮ ᱨᱚᱯᱚᱲ ᱵᱟᱲᱟ ᱞᱮᱱᱜᱮᱛᱮ ᱫᱤᱯᱨᱮ ᱵᱮᱲᱮ ᱦᱟᱸ ᱴᱟᱭᱤᱢ ᱠᱚ ᱵᱟᱝ ᱧᱟᱢᱚᱜ ᱠᱟᱱᱟ ᱛᱚ ᱧᱤᱫᱟᱹ ᱢᱮᱱᱟᱭᱟ ᱱᱟᱜ ᱥᱟᱱᱛᱥᱚᱵᱷᱟᱣ ᱨᱮ ᱢᱮᱱᱟᱭᱟ ᱜᱟᱞᱢᱟᱨᱟᱣ ᱦᱩᱭᱩᱜᱼᱟ ᱟᱫᱚ ᱚᱱᱟᱛᱮᱧ ᱚᱱᱠᱟᱫᱟ ᱟᱪᱪᱷᱟ ᱠᱚᱞ ᱟᱠᱟᱫ ᱞᱮᱜᱮ
ᱦᱮᱸ ᱱᱚᱜᱼᱚᱭ ᱜᱟᱞᱢᱟᱨᱟᱣ ᱨᱮᱭᱟᱜ ᱥᱚᱢᱚᱭ ᱧᱟᱢ ᱟᱠᱟᱱᱟ ᱱᱤᱛᱚᱜ ᱫᱚ ᱡᱩᱤᱢ ᱜᱟᱞᱢᱟᱨᱟᱣ ᱞᱮᱠᱷᱟ ᱤᱱᱟᱜ ᱜᱮ ᱢᱚᱸᱡᱽ ᱦᱩᱭᱩᱜᱼᱟ ᱮᱱᱛᱮᱜ ᱫᱤᱱ ᱢᱟ ᱱᱚᱝᱠᱟ ᱥᱚᱢᱚᱭ ᱵᱟᱝᱟᱢᱚᱜ ᱠᱟᱱᱟ ᱟᱨ ᱤᱧ ᱦᱚᱸ ᱱᱚᱜᱼᱚᱭ ᱦᱚᱞᱟ ᱫᱚ ᱵᱟᱝᱜᱮ ᱜᱟᱞᱢᱟᱣ ᱦᱩᱭᱞᱮᱱᱟ ᱛᱤᱦᱤᱧ ᱦᱚᱸ ᱱᱚᱜᱼᱚᱭ ᱛᱮᱦᱮᱧ ᱩᱛᱟᱹᱨ ᱜᱟᱞᱢᱟᱨᱟᱣ ᱦᱩᱭᱩᱜ ᱠᱟᱱᱟ ᱢᱚᱡᱽ ᱛᱮᱫᱚ ᱦᱚᱞᱟ ᱦᱚᱸ ᱚᱱᱮ ᱢᱤᱫ ᱫᱷᱚᱢ ᱜᱟᱱᱜᱮ ᱯᱟᱪᱮᱡ ᱠᱚᱞ ᱵᱟᱲᱟ ᱦᱩᱭ ᱞᱮᱱᱟ᱾ ᱟᱫᱚ ᱦᱮᱸ ᱢᱟ ᱡᱟᱦᱟᱱᱟᱜ ᱫᱚ ᱡᱟᱦᱟᱱ ᱫᱤᱠᱠᱟᱹᱛ ᱵᱟᱹᱱᱩᱜᱼᱟ᱾ ᱟᱫᱚ ᱟᱯᱮ ᱥᱮᱫ ᱨᱮ ᱛᱚᱵᱮ ᱱᱮᱥ ᱠᱚ ᱵᱟᱯᱞᱟ ᱠᱚ ᱦᱩᱭ ᱵᱟᱲᱟ ᱞᱮᱱᱟ ᱥᱮ ᱵᱟᱝ?
ᱦᱳᱭ
ᱟᱪᱪᱷᱟ
ᱵᱟᱯᱞᱟ ᱫᱚ ᱚᱱᱮᱢ ᱢᱮᱱᱠᱷᱟᱱ ᱯᱨᱚᱛᱮᱠ ᱟᱛᱳ ᱨᱮ ᱢᱟᱱᱮ ᱵᱟᱯᱟ ᱫᱚ ᱦᱩᱭᱩᱜ ᱜᱮᱭᱟ
ᱦᱮᱸ
ᱵᱩᱡᱷᱟᱹᱣ
ᱟᱨ ᱛᱚᱵᱮ
ᱢᱟᱱᱮ
ᱪᱮᱫ ᱠᱚ ᱢᱮᱱᱟ ᱛᱚᱵᱮ ᱫᱚᱝ ᱥᱚᱜᱚᱭ ᱠᱚ ᱟᱯᱮ ᱥᱮᱫ ᱪᱮᱫ ᱞᱮᱠᱟ ᱠᱚ ᱱᱤᱭᱚᱢ ᱫᱷᱚᱨᱢᱟ ᱚᱱᱟ ᱠᱤ ᱫᱚᱝ ᱥᱚᱢᱚᱭ ᱠᱚ ᱥᱚᱜᱚᱭ ᱜᱮᱭᱟ ᱠᱚ ᱥᱮ ᱵᱟᱠᱚ ᱥᱚᱜᱚᱭᱟ ᱥᱮ ᱠᱚ ᱮᱱᱮᱡᱼᱟ ᱥᱮ ᱵᱟᱠᱚ ᱮᱱᱮᱡᱼᱟ
ᱚᱱᱮ ᱠᱚ ᱢᱮᱱ ᱞᱮᱠᱟ ᱮᱱᱛᱮᱫ ᱵᱟᱯᱞᱟᱜ ᱠᱷᱟᱡ ᱫᱚᱝ ᱵᱟᱠᱚ ᱮᱱᱮᱡ ᱟᱠᱷᱟᱡ ᱵᱟᱠᱚ ᱨᱩᱣᱟᱜ ᱠᱷᱟᱡ ᱫᱚ ᱵᱟᱯᱞᱟ ᱞᱮᱠᱟ ᱵᱟᱝ ᱵᱩᱡᱷᱟᱹᱜᱼᱟ᱾ ᱛᱩᱢᱫᱟᱜ ᱴᱟᱢᱟᱠ ᱵᱟᱝ ᱟᱵᱚ ᱦᱚᱲ ᱦᱚᱯᱚᱱᱟᱜ ᱫᱚ ᱚᱱᱮ ᱛᱩᱢᱫᱟᱜ ᱴᱟᱢᱟᱠ ᱠᱟᱛᱮᱜ ᱮᱱᱮᱡ ᱦᱚᱸ ᱥᱚᱜᱚᱭ ᱢᱮ ᱛᱚᱵᱮ ᱮᱱᱤᱡ ᱜᱮ ᱢᱮᱱᱟ ᱦᱮᱸ ᱵᱟᱯᱞᱟᱭᱮᱱᱟᱠᱚ ᱵᱟᱯᱞᱟ ᱨᱮ ᱫᱴ ᱥᱚᱜᱚᱭ ᱠᱮᱫᱟ ᱮᱱᱮᱡ ᱠᱤᱫᱟᱹᱧ
ᱥᱩᱨ ᱧᱚᱜ ᱠᱷᱚᱡ ᱦᱟᱸᱜ ᱛᱷᱚᱲᱟᱜᱱ ᱨᱟᱸᱜᱟᱣ ᱧᱚᱜ ᱨᱚᱲ ᱛᱟᱞᱟᱧᱢᱮ ᱢᱳᱵᱟᱭᱤᱞ ᱥᱩᱨ ᱧᱚᱜ ᱠᱷᱚᱡ
ᱦᱚᱸ ᱟᱭᱢᱟ ᱨᱚᱠᱚᱢ ᱠᱚ ᱡᱟᱱᱟᱢᱚᱜᱼᱟ ᱚᱱᱮ ᱠᱚ ᱢᱮᱱ ᱟᱠᱟᱫᱟ ᱨᱟᱹᱥᱠᱟᱹ ᱠᱟᱱᱟ ᱛᱚ ᱨᱮᱦᱚ ᱦᱚᱲ ᱨᱟᱹᱥᱠᱟᱹᱜ ᱠᱟᱱᱟ ᱚᱠᱟ ᱦᱤᱞᱳ ᱨᱮ ᱜᱤᱨᱟᱹ ᱦᱩᱭᱩᱜ ᱠᱟᱱᱟ ᱜᱤᱨᱟᱹ ᱦᱤᱞᱳᱜ ᱠᱷᱚ ᱫᱤᱥᱟᱹ ᱫᱚᱦᱚ ᱦᱩᱭᱩᱜ ᱠᱟᱱᱟ ᱠᱤ ᱵᱚᱞᱮ ᱦᱮᱸ ᱱᱤᱱ ᱫᱤᱱ ᱦᱤᱞᱳᱜ ᱵᱟᱯᱞᱟ ᱦᱩᱭᱩᱜᱼᱟ ᱱᱤᱫᱤᱱ ᱦᱤᱞᱳᱜ ᱫᱟᱜ ᱵᱟᱯᱞᱟ ᱦᱩᱭᱩᱜᱼᱟ ᱱᱤᱱ ᱫᱤᱱ ᱦᱤᱞᱚᱜ ᱡᱟᱣᱟᱭᱮ ᱥᱮᱴᱮᱨᱚᱜᱼᱟ ᱱᱤᱱ ᱫᱤᱱ ᱦᱤᱞᱚᱜ ᱵᱟᱹᱦᱩᱭ ᱥᱮᱴ- ᱥᱮᱴᱮᱨᱚᱜᱼᱟ ᱚᱱᱟ ᱡᱚᱛᱚ ᱦᱤᱥᱟᱹᱵ ᱠᱤᱛᱟᱹᱵ ᱫᱚᱦᱚᱭ ᱠᱟᱱᱟ ᱚᱱᱟ ᱡᱟᱦᱟ ᱠᱚ ᱜᱤᱨᱟᱹᱭᱮᱫᱟ ᱦᱟᱛᱟᱣᱟ ᱜᱟᱶᱛᱟ ᱚᱱᱟᱛᱮ ᱜᱤᱨᱟᱹ ᱦᱟᱺᱰᱤ ᱠᱚ ᱵᱟᱰᱟᱭ ᱚᱪᱚᱭᱮᱫ ᱠᱚᱣᱟ
ᱦᱩᱸ
ᱟᱞᱮ ᱢᱟ ᱵᱟᱹᱵᱩ ᱵᱚᱱ ᱵᱟᱯᱞᱟᱭᱟ ᱥᱮ ᱢᱟᱹᱭ ᱵᱚᱱ ᱵᱟᱯᱞᱟᱭᱮᱭᱟ ᱥᱮ ᱵᱟᱝ
ᱦᱮᱸ ᱱᱮᱛᱟᱨ ᱠᱟᱛᱮ ᱱᱚᱜᱼᱚᱭ ᱧᱮᱞᱚᱜ ᱠᱟᱱᱟ ᱟᱹᱰᱤ ᱡᱟᱹᱥᱛᱤ ᱜᱮ ᱵᱟᱨᱟ ᱟᱞᱮ ᱥᱮᱫ ᱥᱮ ᱟᱯᱮ ᱥᱮᱫ ᱡᱮ ᱠᱤ ᱵᱚᱞᱮ ᱡᱟᱦᱟᱸ ᱛᱤᱱᱟᱹᱜ ᱡᱟᱦᱟᱸ ᱞᱮᱠᱟᱜᱮ ᱵᱚᱞᱮ ᱰᱤᱡᱮ ᱟᱹᱰᱤ ᱡᱟᱹᱥᱛᱤ ᱠᱚ ᱟᱹᱜᱩᱭᱮᱫᱟ ᱟᱞᱮ ᱥᱮᱫ ᱦᱚᱧ ᱧᱮᱞ ᱟᱠᱟᱫᱟ ᱱᱚᱣᱟ ᱫᱚ ᱥᱮ ᱟᱞᱮ ᱥᱮᱫ ᱛᱮ ᱱᱚᱣᱟ ᱪᱷᱮᱛᱨᱚ ᱨᱮ ᱥᱮ ᱱᱤᱭᱟᱹ ᱨᱤᱡᱮᱱ ᱨᱮ ᱢᱮᱛᱟᱜᱼᱟ ᱛᱚ ᱜᱚᱴᱟᱜᱮ ᱚᱱᱟ ᱟᱹᱰᱤ ᱡᱟᱹᱥᱛᱤ ᱠᱚ ᱟᱹᱜᱩᱭᱮᱫᱟ ᱟᱨ ᱱᱚᱣᱟ ᱡᱚᱠᱷᱚᱱ ᱵᱟᱢ ᱟᱹᱜᱩᱭᱟ ᱛᱚ ᱠᱩᱲᱤ ᱠᱚ ᱠᱚᱲᱟ ᱠᱚ ᱩᱱᱟᱹᱜ ᱡᱟᱹᱥᱛᱤ ᱵᱟᱠᱚ ᱨᱟᱹᱥᱠᱟᱹᱜᱼᱟ ᱥᱮ ᱵᱟᱠᱚ ᱠᱩᱥᱤᱜᱼᱟ ᱟᱨ ᱱᱚᱣᱟ ᱠᱚ ᱡᱚᱠ ᱠᱷᱚᱱ ᱦᱤᱡᱩᱜ ᱠᱟᱱᱟ ᱛᱚ ᱱᱚᱶᱟ ᱦᱚᱸ ᱧᱮᱞᱚᱜᱚᱜ ᱠᱟᱱᱟ ᱡᱮ ᱛᱩᱢᱫᱟᱜ ᱴᱟᱢᱟᱠ ᱟᱵᱚᱣᱟᱜ ᱟᱹᱰᱤ ᱡᱟᱹᱥᱛᱤ ᱵᱟᱝ ᱪᱟᱞᱟᱜ ᱠᱟᱱᱟ ᱛᱚ ᱚᱱᱟ ᱵᱟᱝ ᱪᱟᱞᱟᱜ ᱠᱟᱱ ᱠᱷᱟᱱ ᱵᱚᱱ ᱚᱱᱟᱢ ᱢᱮᱱ ᱠᱮᱭᱟ ᱵᱟᱹᱭ ᱵᱟᱹᱭᱛᱮ ᱟᱫᱚᱜ ᱥᱮᱫ ᱜᱮ ᱪᱟᱞᱟᱜ ᱠᱟᱱᱟ᱾ ᱟᱫᱚ ᱱᱚᱣᱟ ᱟᱹᱰᱤ ᱡᱟᱹᱥᱛᱤ ᱜᱮ ᱧᱮᱞᱚᱜ ᱠᱟᱱᱟ ᱟᱞᱮ ᱥᱮᱫ ᱮᱢ ᱢᱮᱱ ᱠᱮᱭᱟ ᱜᱚᱴᱟᱜᱮ ᱟᱫᱚ ᱟᱯᱮᱥᱮᱡ ᱪᱮᱫ ᱞᱮᱠᱟ ᱚᱱᱟ? ᱫᱚᱝ ᱜᱮᱜᱮ ᱡᱟᱹᱥᱛᱤ ᱠᱚ ᱮᱱᱮᱡ ᱮᱱᱟ ᱥᱮ ᱚᱱᱟ ᱰᱤᱡᱮ ᱠᱚᱦᱚᱸ ᱠᱚ ᱟᱹᱜᱩᱭᱮᱫ ᱠᱟᱱ ᱜᱮᱭᱟ᱾ ᱚᱱᱟ ᱵᱟᱨᱮᱛᱮᱢ ᱢᱤᱫᱟᱨ ᱠᱟᱛᱷᱟ ᱦᱟᱸᱜ ᱞᱟᱹᱭ ᱢᱮ᱾
ᱦᱩᱸ ᱟᱪᱪᱷᱟᱹᱧ ᱞᱟᱹᱭ ᱮᱫ ᱛᱟᱞᱟᱝᱟ ᱦᱚᱱᱟ ᱰᱤᱡᱮ ᱦᱚᱸᱠᱚ ᱟᱹᱜᱩᱭ ᱜᱮᱭᱟ ᱟᱨ ᱱᱚᱣᱟ ᱛᱩᱢᱫᱟᱜ ᱴᱟᱢᱟᱠ ᱦᱚᱸᱛᱚ ᱦᱮᱱᱟᱜ ᱜᱮᱭᱟ ᱱᱚᱣᱟ ᱫᱚ ᱡᱟᱦᱟᱸ ᱛᱤᱱᱟᱹᱜ ᱰᱤᱡᱮ ᱟᱨ ᱢᱟᱭᱮᱠ ᱠᱚᱠᱚ ᱟᱹᱜᱩᱭ ᱥᱮ ᱡᱟᱦᱟᱸᱛᱤᱱᱟᱹᱜ ᱩᱱᱠᱩ ᱠᱨᱮᱱᱴ ᱵᱟᱡᱽᱱᱟ ᱯᱨᱳᱜᱽᱨᱟᱢ ᱠᱚ ᱦᱩᱭ ᱦᱚᱪᱚᱭ ᱢᱟᱱᱮ ᱢᱤᱫ ᱵᱟᱨ ᱠᱩᱲ ᱡᱮᱥᱮ ᱵᱟᱯᱞᱟᱨᱮ ᱢᱟᱱᱮ ᱨᱟᱹᱥᱠᱟᱹ ᱞᱟᱹᱜᱤᱫ ᱛᱮ ᱜᱮᱡᱮᱨ ᱰᱟᱵᱚ ᱠᱚ ᱢᱮᱛᱟᱣ ᱠᱟᱱᱟ ᱡᱟᱦᱟᱸ ᱛᱱᱟᱹ ᱩᱱᱠᱩ ᱠᱚ ᱦᱤᱡᱩᱜ, ᱢᱮ ᱠᱚ ᱢᱮᱱ ᱞᱮᱠᱟ ᱱᱟᱦᱟᱜ ᱡᱩᱜᱽᱨᱮᱱ ᱚᱱᱠᱟ ᱠᱩᱲᱤ ᱢᱟᱱᱮ ᱛᱷᱚᱲᱟ ᱰᱤᱡᱮ ᱠᱚᱨᱮ ᱵᱟᱠᱚ ᱫᱚᱱ ᱠᱩᱪᱩᱲ ᱞᱮᱠᱷᱟᱡ ᱵᱷᱟᱭᱟᱞ ᱵᱷᱟᱹᱭᱩᱞ ᱫᱚ ᱢᱚᱸᱡᱽ ᱵᱟᱠᱳ ᱵᱩᱡᱷᱟᱹᱣᱟ᱾ ᱱᱮᱛᱟᱨ ᱢᱟ ᱚᱱᱮᱠᱤ ᱪᱮᱫ ᱥᱮᱨᱮᱧ ᱦᱮᱡ ᱟᱠᱟᱱᱟ ᱠᱷᱟᱹᱞᱤ ᱢᱤᱫ ᱜᱮᱠᱚ ᱡᱟᱦᱟᱸᱱᱟᱜ ᱥᱤᱨᱤᱧ ᱨᱮᱜᱮ ᱢᱤᱫ ᱜᱮᱠᱚ ᱠᱷᱟᱹᱞᱤ ᱫᱚᱱ ᱟᱛᱮ ᱠᱚ ᱥᱮᱨᱤᱧᱟ ᱡᱟᱝᱜᱟ ᱦᱚᱲᱢᱚ ᱫᱚ ᱵᱟᱠᱚ ᱦᱤᱞᱟᱹᱣᱟ ᱛᱷᱚᱲᱟ ᱠᱚ ᱫᱟᱹᱲ ᱧᱚᱜ ᱠᱟᱛᱮ ᱡᱟᱸᱟᱭ ᱜᱮᱠᱚ ᱦᱟᱱᱛᱮᱭᱟ ᱞᱟᱦᱟᱭᱟ ᱛᱟᱭᱚᱢᱟ᱾ ᱤᱱᱠᱟᱱ ᱢᱟᱪᱷᱟ ᱨᱟᱹᱥᱠᱟᱹ ᱦᱚᱲ ᱫᱚ ᱞᱤᱴᱟᱹᱨ ᱯᱤᱴᱟᱹᱨ ᱢᱟᱪᱷᱟ ᱫᱚ ᱦᱚᱲᱚᱵᱚᱨᱚ ᱛᱟᱵᱮᱨ ᱪᱟᱵᱟ ᱢᱮᱭᱟᱭ ᱚᱱᱠᱟ ᱠᱚ ᱮᱱᱮᱡᱟ ᱢᱤᱫ ᱜᱷᱟᱹᱲᱤᱡ ᱦᱮᱸ ᱢᱤᱫ ᱜᱷᱟᱹᱲᱤᱡ ᱵᱟᱨ ᱨᱟᱹᱥᱠᱟᱹ ᱫᱚ ᱵᱚᱞᱮ ᱛᱩᱢᱫᱟᱜ ᱴᱟᱢᱟᱠ ᱠᱷᱚᱱ ᱫᱚ ᱞᱟᱛᱟᱨ ᱜᱮᱭᱟ ᱦᱳ
ᱟᱪᱪᱷᱟ ᱟᱨ ᱱᱚᱣᱟ ᱦᱚᱸ ᱤᱧ ᱧᱮᱞ ᱟᱠᱟᱜᱼᱟ ᱟᱞᱮ ᱥᱮᱜ ᱦᱚᱸ ᱥᱮ ᱢᱮᱱ ᱠᱮᱭᱟ ᱱᱚᱣᱟ ᱟᱰᱮᱯᱟᱥᱮ ᱜᱚᱴᱟ ᱨᱮᱱᱟᱜ ᱢᱮᱱᱟᱜ ᱟᱠᱟᱫᱟ ᱡᱮ ᱚᱱᱠᱟ ᱚᱠᱟᱢ ᱞᱟᱹᱭᱮᱫ ᱠᱟᱱᱟ ᱡᱮ ᱚᱱᱠᱟ ᱟᱹᱰᱤ ᱡᱟᱹᱥᱛᱤ ᱠᱚ ᱪᱤᱠᱟᱭᱮᱫᱟ᱾ ᱟᱨ ᱚᱱᱟᱜᱮ ᱱᱮᱛᱟᱨ ᱠᱚ ᱪᱤᱠᱟᱭᱫᱟ ᱡᱮ ᱡᱟᱹᱥᱛᱤ ᱡᱚᱠᱷᱚᱱ ᱰᱤᱡᱮ ᱠᱚ ᱵᱟᱢ ᱟᱹᱜᱩᱭᱟ ᱛᱚ ᱠᱩᱲᱤ ᱠᱳᱲᱟ ᱨᱟᱹᱥᱠᱟᱹ ᱵᱟᱠᱳ ᱟᱹᱭᱠᱟᱹᱣᱟ᱾ ᱟᱨ ᱨᱟᱹᱥᱠᱟᱹ ᱵᱟᱠᱳ ᱟᱹᱠᱟᱹᱣ ᱠᱷᱟᱱ ᱫᱚ ᱛᱚᱵᱮ ᱩᱱᱠᱩ ᱫᱚ ᱵᱟᱠᱚ ᱮᱱᱮᱡᱼᱟ ᱛᱟᱦᱮᱱᱟᱹᱜ ᱡᱟᱹᱥᱛᱤ ᱫᱚ ᱟᱨ ᱱᱮᱛᱟᱨ ᱠᱟᱛᱮ ᱱᱚᱣᱟ ᱦᱚᱸ ᱧᱮᱞᱚᱜᱚᱜ ᱠᱟᱱᱟ ᱥᱠᱩᱞ ᱠᱚᱨᱮ ᱜᱤᱫᱽᱨᱟᱹ ᱠᱚ ᱛᱟᱦᱮᱱ ᱠᱟᱱᱟ ᱡᱚᱠᱷᱚᱱ ᱠᱚ ᱦᱤᱡᱩᱜ ᱠᱟᱱᱟ᱾ ᱛᱚ ᱩᱱᱟᱹᱜ ᱡᱟᱹᱥᱛᱤ ᱚᱱᱟ ᱤᱭᱟᱹ ᱵᱟᱲᱟᱭ ᱵᱟᱹᱱᱩᱜᱼᱟ, ᱮᱱᱮᱡ ᱠᱚ ᱪᱮᱫ ᱞᱮᱠᱟ ᱠᱚ ᱮᱱᱮᱡᱼᱟ᱾ ᱥᱮ ᱪᱮᱫ ᱞᱮᱠᱟ ᱫᱚᱝ ᱠᱚᱢ ᱚᱦᱬᱮᱸ ᱚᱬᱦᱮᱸᱭᱟᱢ ᱪᱮᱫ ᱞᱮᱠᱟᱛᱮ ᱩᱱᱤ ᱢᱟᱹᱫᱟᱹᱲᱤᱭᱟᱹ ᱛᱚ ᱩᱱᱟᱹᱜ ᱡᱟᱹᱥᱛᱤ ᱵᱟᱠᱚ ᱠᱚ ᱵᱟᱲᱟᱭ ᱠᱟᱱᱟ᱾ ᱟᱨ ᱩᱱᱟᱹᱜ ᱡᱟᱹᱥᱛᱤ ᱵᱟᱠᱚ ᱮᱱᱮᱡ ᱠᱟᱱᱟ ᱛᱚᱢ ᱪᱤᱠᱟᱹᱛᱮᱢ ᱵᱟᱲᱟᱭᱟ ᱟᱫᱚ ᱟᱢ ᱦᱟᱸᱜ ᱞᱟᱹᱭ ᱛᱟᱞᱟᱝ ᱢᱮ ᱡᱮ ᱱᱚᱣᱟ ᱡᱮ ᱠᱚ ᱟᱹᱜᱩ ᱠᱟᱛᱮ ᱱᱚᱣᱟ ᱨᱮ ᱟᱵᱩᱣᱟᱜ ᱥᱚᱢᱟᱡᱽ ᱨᱮ ᱥᱮ ᱢᱮᱱᱠᱮᱭᱟ ᱟᱵᱚᱣᱟᱜ ᱥᱟᱱᱛᱟᱞ ᱥᱚᱢᱟᱡᱽ ᱨᱮ ᱪᱮᱫ ᱠᱚ ᱮᱯᱷᱮᱠᱴ ᱯᱟᱲᱟᱜ ᱠᱟᱱᱟ ᱚᱱᱠᱟ ᱚᱱᱟ ᱵᱟᱨᱮᱛᱮ ᱢᱤᱫ ᱵᱟᱨ ᱠᱟᱛᱷᱟ ᱦᱟᱸᱜ ᱞᱟᱹᱭᱢ ᱢᱮ᱾
ᱰᱤᱡᱮ ᱟᱹᱜᱩ ᱠᱟᱛᱮᱫ ᱫᱚ ᱟᱹᱰᱤ ᱢᱟᱨᱟᱝ ᱤᱯᱷᱮᱠᱴ ᱜᱮ ᱯᱟᱲᱟᱜ ᱠᱟᱱᱟ ᱢᱟᱱᱮ ᱦᱚᱲ ᱵᱚᱱ ᱢᱮᱱᱫᱟ ᱵᱚᱞᱮ ᱥᱟᱱᱛᱟᱞ ᱥᱟᱢᱟᱡᱽ ᱞᱟᱦᱟᱜ ᱞᱟᱹᱜᱤᱫ ᱛᱮ ᱵᱩᱱ ᱪᱟᱨᱪᱟᱭᱮᱫ ᱠᱟᱱᱟ ᱵᱚᱞᱮ ᱢᱟ ᱥᱟᱱᱛᱟᱞ ᱥᱚᱢᱟᱡᱽ ᱞᱟᱦᱟᱜ ᱛᱟᱵᱚᱱ ᱡᱮᱢᱚᱱ ᱦᱚᱲ ᱵᱚᱱ ᱥᱤᱠᱠᱷᱤᱛᱚᱜ ᱞᱮᱠᱤᱱ ᱵᱳᱱ ᱥᱤᱠᱠᱷᱤᱛᱚᱜ ᱠᱟᱱ ᱜᱤ ᱞᱮᱠᱤᱱ ᱥᱤᱠᱪᱤᱛ ᱥᱟᱶ ᱥᱟᱶᱛᱮ ᱚᱱᱟ ᱨᱤᱛᱤ ᱨᱮᱣᱟᱡᱽ ᱟᱹᱨᱤᱪᱟᱹᱞᱤ ᱫᱚᱵᱚᱱ ᱫᱮᱭᱟ ᱥᱮᱡ ᱦᱚᱴᱚ ᱠᱟᱜ ᱠᱟᱱᱟ ᱪᱮᱫ ᱠᱟᱱᱟ ᱢᱟᱱᱮ ᱤᱧᱫᱚᱩᱧ ᱢᱮᱱ ᱮᱫᱟ ᱚᱞᱚᱜ ᱢᱮ ᱯᱟᱲᱦᱟᱜ ᱢᱮ ᱟᱨ ᱡᱚᱛᱚᱣᱟᱜ ᱜᱮ ᱪᱤᱠᱟᱹᱭ ᱢᱮ ᱢᱟᱨᱟᱝ ᱦᱚᱲ ᱞᱟᱦᱟ ᱥᱮᱫ ᱛᱟᱲᱟᱢ ᱢᱮ ᱞᱮᱠᱤᱱ ᱛᱷᱚᱲᱟ ᱯᱷᱮᱥᱮᱞᱟᱭᱴᱤ ᱦᱚᱸ ᱵᱚᱫᱚᱞ ᱢᱮ᱾ ᱵᱚᱫᱚᱞᱟᱱᱮ, ᱤᱱᱟᱹ ᱯᱷᱮᱥᱟᱭᱴᱤ ᱫᱚ ᱵᱟᱝ ᱦᱚᱱᱟ ᱪᱟᱦᱤᱭᱮ ᱡᱮ ᱵᱚᱞᱮ ᱡᱮ ᱟᱯᱱᱟᱨᱟᱜ ᱚᱠᱟ ᱨᱤᱛᱤ ᱨᱮᱣᱟᱡᱽ ᱠᱟᱱᱟ ᱱᱚᱣᱟ ᱫᱚ ᱵᱟᱝ ᱦᱤᱲᱤᱧ ᱫᱚᱨᱠᱟᱨ ᱯᱟᱹᱦᱤᱞ ᱨᱮᱱ ᱦᱟᱲᱟᱢ ᱦᱟᱯᱲᱟᱢ ᱠᱚ ᱡᱟᱦᱟᱸ ᱠᱚ ᱥᱤᱨᱡᱟᱹᱣ ᱞᱮᱫ ᱛᱮ ᱡᱚᱠᱷᱚᱱ ᱫᱷᱟᱹᱨᱛᱤ ᱵᱮᱱᱟᱣ ᱞᱮᱱᱟ᱾ ᱟᱹᱫᱤᱢ ᱨᱮ ᱩᱱ ᱡᱚᱠᱷᱮᱡ ᱠᱷᱚᱱ ᱠᱚ ᱱᱤᱭᱚᱢ ᱫᱷᱚᱨᱚᱢ ᱟᱹᱜᱩ ᱟᱠᱟᱫᱟ ᱟᱫᱚ ᱚᱱᱟ ᱫᱚ ᱯᱟᱞᱚᱱ ᱫᱚᱨᱠᱟᱨ ᱜᱮ ᱛᱷᱚ᱾ ᱪᱮᱫᱟᱜ ᱟᱵᱚ ᱫᱚ ᱢᱟᱱᱮ ᱩᱱᱠᱩ ᱨᱮᱱ ᱢᱟᱭᱟᱝ ᱠᱟᱱ ᱜᱮᱭᱟ ᱵᱚᱱ ᱟᱵᱚᱣᱟᱜ ᱢᱟᱭᱟᱢ ᱫᱚ ᱤᱱᱟᱹ ᱠᱟᱱᱟ ᱦᱚᱲ ᱵᱚᱱ ᱵᱚᱫᱚᱞ ᱟᱠᱟᱱᱟ ᱠᱟᱱᱟ ᱦᱚᱲᱟᱜ ᱡᱮᱨᱮᱠᱥᱚᱱ ᱜᱷᱟᱴᱟᱣ ᱱᱟ᱾ ᱞᱮᱠᱤᱱ ᱢᱟᱭᱟᱝ ᱫᱚ ᱵᱟᱝ ᱵᱚᱫᱚᱞ ᱟᱠᱟᱱᱟ ᱢᱟᱭᱟᱝ ᱫᱚ ᱤᱱᱟᱹ ᱠᱟᱱ ᱜᱮᱭᱟ ᱥᱟᱱᱛᱷᱟᱞ ᱤᱭᱟᱹ
ᱦᱮᱸ ᱟᱹᱰᱤ ᱱᱟᱯᱟᱭ ᱠᱟᱛᱷᱟᱢ ᱞᱟᱹᱭ ᱠᱮᱜᱼᱟ᱾ ᱟᱫᱚ ᱟᱞᱮ ᱥᱮᱫ ᱦᱚᱸ ᱚᱱᱠᱟ ᱜᱮ ᱧᱮᱞᱚᱜᱚᱜ ᱠᱟᱱᱟ ᱟᱹᱰᱤ ᱡᱟᱹᱥᱛᱤ ᱜᱮ ᱵᱚᱞᱮ ᱠᱤ ᱱᱮᱛᱟᱨ ᱠᱟᱛᱮᱫ ᱰᱤᱡᱮ ᱟᱹᱰᱤ ᱡᱟᱹᱥᱛᱤ ᱠᱚ ᱟᱹᱜᱩᱭᱮᱫᱟ ᱵᱚᱞᱮ ᱱᱮᱛᱟᱨ ᱚᱱᱟ ᱟᱵᱩᱣᱟᱜ ᱟᱠᱚᱣᱟᱜ ᱥᱚᱢᱟᱡ ᱨᱮᱭᱟᱜ ᱛᱩᱢᱫᱟᱜ ᱴᱟᱢᱟᱠ ᱥᱮ ᱨᱟᱹᱥᱠᱟᱹᱣᱟᱱ ᱡᱤᱱᱤᱥ ᱢᱮᱱᱟᱜ ᱟᱠᱟᱫᱟ ᱛᱩᱢᱫᱟᱜ ᱴᱟᱢᱟᱠ ᱟᱞᱟᱣᱟ ᱦᱚᱸᱭ ᱱᱮᱛᱟᱨ ᱢᱟ ᱞᱟᱦᱟᱛᱮᱧ ᱫᱤᱥᱟᱹᱭᱮᱫᱟ ᱟᱹᱰᱤ ᱡᱟᱹᱥᱛᱤ ᱚᱱᱟ ᱛᱤᱨᱭᱳ ᱠᱚ ᱥᱮᱢ ᱢᱮᱱᱠᱮᱭᱟ ᱚᱱᱟ ᱯᱷᱮᱱᱴᱚᱲ ᱵᱟᱱᱟᱢ ᱠᱚ ᱥᱮ ᱚᱱᱟ ᱠᱮᱥᱤᱭᱟᱹ ᱠᱚ ᱦᱟᱨᱢᱳᱱᱤᱭᱟᱢ ᱠᱚ ᱱᱚᱣᱟ ᱠᱚ ᱟᱹᱰᱤ ᱡᱟᱹᱥᱛᱤ ᱦᱚᱲ ᱠᱚ ᱵᱟᱲᱟᱭ ᱠᱟᱱ ᱛᱟᱦᱮᱸᱱᱟ ᱵᱟᱹᱭᱦᱟᱹᱲ ᱨᱮᱦᱚᱸ ᱡᱚᱠ ᱡᱚᱠᱷᱚᱱᱮᱢ ᱪᱟᱞᱟᱜᱼᱟ ᱵᱚᱞᱮ ᱜᱟᱹᱭ ᱜᱩᱯᱤ ᱠᱟᱰᱟ ᱜᱩᱯᱤ ᱛᱤᱨᱭᱳ ᱨᱟᱦᱟ ᱥᱮ ᱚᱱᱟ ᱯᱷᱮᱱᱴᱚᱲ ᱵᱟᱱᱟᱢ ᱠᱚ ᱟᱹᱰᱤ ᱡᱟᱹᱥᱛᱤ ᱛᱟᱦᱮᱸ ᱠᱟᱱᱟ ᱟᱫᱚ ᱱᱮᱛᱟᱨ ᱠᱟᱛᱮᱫ ᱚᱱᱟ ᱠᱚᱦᱚᱸ ᱵᱟᱹᱭ ᱵᱟᱹᱭ ᱛᱤᱧ ᱧᱮᱞ ᱠᱮᱫᱟ ᱟᱫ ᱪᱟᱵᱟᱜ ᱠᱟᱱᱟ ᱦᱟᱸᱜ ᱥᱮ ᱩᱱᱟᱹᱜ ᱡᱟᱹᱥᱛᱤ ᱵᱟᱠᱚ ᱠᱟᱹᱢᱤ ᱠᱟᱱᱟ ᱵᱟᱹᱭᱦᱟᱹᱲ ᱨᱮ ᱠᱟᱰᱟ ᱜᱩᱯᱤ ᱜᱟᱹᱭ ᱜᱩᱯᱤ ᱩᱱᱟᱹᱜ ᱡᱮᱥᱛᱤ ᱵᱟᱠᱚ ᱤᱭᱟᱹᱭᱮᱫᱟ ᱱᱚᱣᱟᱠᱩ᱾
ᱟᱨᱠᱷᱟᱡ ᱫᱚ ᱞᱟᱦᱟᱛᱮᱫᱚ ᱟᱹᱰᱤ ᱡᱟᱹᱥᱛᱤ ᱜᱮ ᱛᱟᱦᱮᱸ ᱠᱟᱱᱟ ᱟᱫᱚ ᱟᱢ ᱱᱚᱣᱟ ᱵᱟᱨᱮᱛᱮᱦᱚᱸ ᱢᱤᱫᱵᱟᱨ ᱠᱟᱛᱷᱟ ᱞᱟᱹᱭ ᱛᱟᱞᱟᱝ ᱢᱮ ᱡᱮ ᱱᱚᱣᱟ ᱠᱚ ᱪᱮᱠᱟᱹᱛᱮ ᱟᱫᱚᱜ ᱠᱟᱱᱟ ᱱᱮᱛᱟᱨ ᱟᱨ ᱞᱟᱦᱟᱛᱮ ᱞᱮᱠᱟ ᱚᱱᱠᱟ ᱵᱟᱠᱚ ᱪᱤᱠᱟᱹᱭᱮᱫᱟ
ᱱᱤᱭᱟᱹ ᱠᱚᱫᱚ ᱧᱮᱞᱢᱮ ᱢᱮᱱ ᱫᱚᱠᱚ ᱵᱚᱞᱮ ᱤᱧ ᱢᱮᱱᱢᱮ ᱪᱤᱞᱤ ᱠᱟᱱᱟᱢ ᱢᱮᱱ ᱫᱳᱠᱚᱫᱚ ᱟᱨ ᱧᱮᱞᱚᱜᱚᱜ ᱠᱟᱱᱟ ᱫᱩᱱᱤᱭᱟᱹ ᱨᱮ ᱥᱟᱱᱛᱟᱞ ᱢᱟᱱᱮ ᱟᱵᱚ ᱥᱟᱱᱛᱟᱞ ᱥᱚᱢᱟᱡᱽ ᱨᱮ ᱡᱟᱦᱟᱸ ᱛᱤᱱᱟᱹᱜ ᱯᱩᱨᱟᱹ ᱵᱷᱟᱨᱚᱛ ᱨᱮ ᱯᱩᱨᱟᱹ ᱵᱤᱥᱥᱚ ᱨᱮ ᱟᱵᱚ ᱥᱟᱱᱛᱟᱞ ᱟᱹᱫᱤᱵᱟᱹᱥᱤ ᱢᱟᱭᱟᱝ ᱦᱚᱲᱢᱚ ᱦᱚᱲ ᱟᱵᱚ ᱨᱮᱱ ᱡᱟᱹᱛ ᱵᱟᱭ ᱦᱮᱱᱟᱜ ᱠᱚᱣᱟ ᱟᱵᱚᱣᱟᱜ ᱢᱟᱭᱟᱝ ᱟᱵᱚ ᱵᱚᱭᱦᱟ ᱢᱤᱥᱤ ᱦᱮᱱᱟᱜ ᱠᱚᱣᱟ ᱥᱟᱱᱟᱢ ᱜᱮ ᱦᱮᱸ ᱞᱮᱠᱤᱱ
ᱦᱮᱸ
ᱡᱚᱱᱚᱢ ᱟᱵᱚ ᱫᱚ ᱟᱹᱫᱤᱢ ᱦᱚᱲ ᱠᱟᱱᱟ ᱵᱚᱱ ᱛᱚ ᱡᱟᱦᱟᱱᱟᱜ ᱜᱮ ᱟᱯᱱᱟᱨᱟᱜ ᱛᱤ ᱛᱮ ᱛᱮᱭᱟᱨ ᱨᱮᱭᱟᱜ ᱤᱭᱟᱹ ᱵᱩᱡᱷᱟᱹ ᱡᱮᱭᱥᱮᱢ ᱞᱟᱹᱭ ᱮᱫᱟ ᱴᱮᱱᱴᱚᱲ ᱵᱟᱱᱟᱢ ᱛᱚ ᱱᱤᱛᱚᱜ ᱫᱚ ᱦᱟᱨ ᱪᱤᱡᱽ ᱠᱚ ᱠᱟᱨᱵᱚᱱᱮᱫ ᱛᱟᱵᱚᱱᱟ ᱡᱚᱛᱚ ᱪᱤᱡ ᱡᱮᱭᱥᱮ ᱴᱮᱱᱴᱚᱲ ᱵᱟᱱᱟᱢ ᱛᱚ ᱚᱱᱟ ᱨᱮᱛᱟ ᱵᱟᱱᱟᱢ ᱪᱮᱫ ᱠᱚ ᱪᱟᱭᱢᱟᱴᱟ ᱛᱟᱦᱮᱱᱟ ᱱᱤᱛᱚᱜ ᱚᱱᱟᱜᱮ ᱫᱤᱠᱩ ᱦᱚᱯᱚᱱ ᱦᱚᱸᱠᱚ ᱠᱷᱟᱨᱟ ᱵᱚᱱ ᱛᱟᱵᱚᱱ ᱴᱮᱱᱴᱚᱨ ᱵᱮᱱᱟᱣ ᱞᱮᱠᱟ ᱢᱤᱫ ᱪᱮᱫ ᱠᱚ ᱩᱰᱩᱠᱼᱟ ᱪᱮᱫ ᱵᱟᱱᱟᱢ ᱠᱚ ᱢᱮᱛᱟᱜ ᱠᱟᱱᱟ ᱢᱤᱫᱴᱟᱝ
ᱦᱮᱸ ᱚᱱᱟ ᱵᱷᱟᱭᱳᱞᱤᱱ ᱟᱫᱚ ᱛᱟᱝᱢᱟ ᱛᱷᱚᱲᱟ ᱩᱥᱟᱹᱨᱟ ᱩᱥᱟᱹᱨᱟ ᱦᱟᱸᱜ ᱨᱚᱲ ᱨᱮᱭᱟ ᱟᱨ ᱵᱟᱠᱟᱱ ᱫᱚ ᱟᱹᱰᱤ ᱜᱷᱟᱹᱲᱤᱡ ᱦᱟᱜ ᱢᱤᱫᱴᱮᱱ ᱜᱮᱢ ᱨᱚᱲ ᱫᱟ ᱟᱫᱚ ᱦᱮᱸ ᱢᱟ ᱨᱚᱲ ᱢᱮ
ᱛᱮ ᱟᱵᱚ ᱫᱚ ᱛᱚᱨᱦᱚᱫ ᱫᱟᱞ ᱜᱚᱡ ᱠᱟᱛᱮᱫ ᱛᱚᱨᱦᱚᱫ ᱦᱟᱨᱛᱟ ᱠᱷᱟᱞᱮᱢᱮ ᱚᱱᱟᱛᱮ ᱴᱮᱱᱴᱚᱨ ᱵᱟᱱᱟᱢ ᱫᱟᱵᱟ ᱢᱚᱡᱽ ᱥᱟᱰᱮᱜᱼᱟ ᱱᱤᱛᱚᱜ ᱚᱱᱟ ᱫᱚ ᱵᱟᱝ ᱱᱤᱛᱚᱜ ᱚᱱᱮᱠ ᱥᱮ ᱪᱮᱫ ᱞᱮᱫᱟᱨ ᱢᱟᱱᱮ ᱚᱱᱟ ᱛᱮᱠᱚ ᱵᱮᱱᱟᱣ ᱮᱫᱟ ᱴᱮᱱᱴᱚᱨ ᱛᱟᱨ ᱵᱟᱱᱟᱢ ᱧᱮᱞ ᱧᱟᱢ ᱮᱫᱟ ᱵᱟᱝ ᱵᱟᱝ ᱧᱮᱞ ᱧᱟᱢᱚᱜ ᱠᱟᱱᱟ ᱚᱱᱟ ᱞᱮᱫᱟᱨ ᱛᱮᱠᱚ ᱟᱹᱜᱩ ᱭᱮᱫᱟ ᱱᱚᱛᱮ ᱢᱟ ᱟᱹᱠᱷᱨᱤᱧᱚᱜ ᱚᱱᱟ ᱞᱟᱦᱟ ᱫᱚ ᱢᱟᱨᱠᱮᱴ ᱨᱮ ᱫᱚ ᱵᱟᱝ ᱟᱱᱤ ᱟᱯᱱᱟᱨ ᱛᱮ ᱠᱟᱴ ᱨᱚᱜ ᱠᱟᱛᱮ ᱵᱟᱱᱟᱣ ᱢᱮ ᱛᱚᱨᱚᱜ ᱦᱟᱨᱛᱟ ᱛᱮ ᱫᱟᱜ ᱠᱚᱛᱮ ᱡᱩᱛ ᱢᱮ ᱥᱮ ᱵᱟᱝ
ᱦᱮᱸ ᱟᱞᱮ ᱥᱮᱫ ᱦᱚᱸ ᱚᱱᱠᱟ ᱜᱮ ᱟᱹᱰᱤ ᱡᱟᱹᱥᱛᱤ ᱠᱚ ᱵᱮᱱᱟᱣ ᱠᱟᱜᱼᱟ ᱟᱯᱱᱟᱨ ᱛᱮᱦᱚᱸ ᱢᱮᱱᱢᱮ ᱚᱱᱟ ᱠᱚ ᱨᱚᱜ ᱟᱠᱟᱫᱟ ᱠᱚ ᱦᱟᱱᱛᱮ ᱱᱟᱛᱮ ᱵᱟᱹᱥᱞᱟᱹ ᱛᱮᱠᱚ ᱡᱩᱛ ᱵᱟᱲᱟ ᱟᱠᱟᱜᱼᱟ ᱟᱨ ᱟᱹᱰᱤ ᱱᱟᱯᱟᱭ ᱥᱟᱰᱮᱜᱼᱟ ᱚᱱᱟ ᱫᱚ ᱟᱯᱱᱟᱨ ᱫᱚ ᱡᱩᱛ ᱟ ᱫᱚ ᱵᱚᱞᱮ ᱟᱢ ᱪᱮᱫ ᱞᱮᱠᱟᱢ ᱢᱮᱱᱟᱢ ᱚᱱᱠᱟ ᱟᱨ ᱠᱤᱨᱤᱧᱟᱜ ᱦᱚᱸ ᱥᱟᱰᱮ ᱜᱮᱭᱟ ᱟᱫᱚ ᱠᱤᱨᱤᱧᱟᱜ ᱫᱚ ᱵᱚᱞᱮ ᱚᱱᱮ ᱠᱚ ᱢᱮᱱᱟ ᱟᱯᱱᱟᱨ ᱛᱮ ᱞᱮᱠᱟ ᱪᱮᱫ ᱞᱮᱠᱟ ᱨᱟᱹᱲᱮᱢ ᱠᱷᱚᱡᱚᱜᱼᱟ ᱚᱱᱠᱟ ᱵᱟᱝ ᱦᱩᱭᱩᱜᱼᱟ ᱟᱨ ᱟᱯᱱᱟᱨ ᱡᱚᱠᱷᱚᱱᱮᱢ ᱡᱩᱛᱟ ᱛᱚ ᱚᱱᱟ ᱫᱚ ᱟᱢᱱᱟᱨ ᱨᱮ ᱪᱮᱫ ᱞᱮᱠᱟ ᱨᱟᱹᱲᱮᱢ ᱠᱷᱚᱡᱚᱜᱼᱟ ᱥᱚᱦᱨᱟᱭ ᱨᱟᱹᱲᱮᱢ ᱠᱷᱚᱡᱚᱜᱼᱟ ᱫᱚᱝ ᱨᱟᱹᱲᱮᱢ ᱠᱷᱚᱡᱚᱜᱼᱟ ᱥᱮ ᱪᱮᱫ ᱞᱮᱠᱟ ᱟᱯᱱᱟᱨᱟᱜ ᱤᱭᱟᱹ ᱞᱮᱠᱟ ᱛᱚ ᱚᱱᱠᱟ ᱦᱩᱭ ᱫᱟᱲᱮᱭᱟᱜ ᱠᱟᱱᱟ ᱟᱹᱰᱤ ᱡᱟᱹᱥᱛᱤ ᱜᱮ ᱟᱫᱚ ᱚᱱᱮ ᱠᱚ ᱢᱮᱱᱟ ᱨᱟᱹᱥᱠᱟᱹᱣᱟᱱ ᱦᱚᱲ ᱠᱟᱱᱟᱢ ᱨᱟᱹᱥᱠᱟᱹᱣᱟᱱ ᱫᱚ ᱟᱨ ᱱᱚᱣᱟ ᱦᱚᱸ ᱧᱮᱞ ᱟᱠᱟᱫᱟ ᱵᱚᱞᱮ ᱡᱟᱦᱟᱸᱭᱴᱟᱜ ᱢᱤᱫᱴᱮᱱ ᱡᱤᱱᱤᱥᱮ ᱵᱟᱲᱟᱭᱟ ᱛᱚ ᱩᱱᱤ ᱫᱚ ᱵᱟᱹᱭ ᱵᱟᱹᱭᱛᱮ ᱡᱚᱛᱚ ᱡᱤᱱᱤᱥ ᱜᱮᱭ ᱪᱮᱫᱟ ᱪᱮᱠᱟᱛᱮ ᱚᱱᱟ ᱨᱮ ᱫᱷᱟᱨᱟ ᱢᱮᱱᱟᱜ ᱠᱟᱫᱟ ᱡᱮ ᱱᱚᱣᱟ ᱱᱚᱝᱠᱟ ᱞᱮᱠᱟᱡ ᱱᱚᱣᱟ ᱫᱚ ᱱᱚᱝᱠᱟᱜ ᱠᱟᱱᱟ ᱚᱱᱟ ᱠᱚ ᱢᱮᱱ ᱠᱟᱫᱟ ᱟᱢ ᱡᱩᱫᱤ ᱢᱤᱫᱴᱮᱱ ᱢᱚᱴᱚᱨ ᱥᱟᱭᱠᱮᱞ ᱪᱟᱞᱟᱣ ᱮᱱ ᱪᱮᱫᱟ ᱠᱚ ᱢᱮᱛᱟᱜ ᱢᱮ ᱛᱤᱱᱟᱹᱜ ᱢᱚᱴᱚᱨ ᱥᱟᱭᱠᱮᱞ ᱢᱮᱱᱟᱜᱼᱟ ᱫᱩᱱᱭᱟᱹ ᱨᱮ ᱡᱚᱛᱚ ᱜᱮᱢ ᱪᱟᱞᱟᱣ ᱫᱟᱲᱮᱭᱟᱜᱼᱟ ᱢᱤᱫ ᱫᱚᱢ ᱠᱚ ᱞᱟᱹᱭᱟᱢ ᱠᱷᱟᱱ ᱱᱚᱝᱠᱟ ᱦᱟᱝᱠᱟ ᱡᱚᱛᱚ ᱜᱮᱢ ᱪᱟᱞᱟᱣ ᱫᱟᱲᱮᱭᱟᱜᱼᱟ ᱛᱚ ᱚᱱᱟ ᱯᱟᱥᱮ ᱚᱱᱠᱟ ᱠᱟᱱ ᱤᱧᱟᱹᱜ ᱵᱟᱰᱟᱭ ᱤᱭᱟᱹᱛᱮ ᱟᱫᱚ ᱟᱢ ᱱᱚᱝᱠᱟ ᱜᱟᱰᱟ ᱟᱲᱮ ᱨᱮ ᱥᱮ ᱱᱚᱝᱠᱟ ᱜᱟᱹᱭ ᱜᱩᱯᱤ ᱠᱟᱰᱟ ᱜᱩᱯᱤ ᱛᱩᱞᱩᱡ ᱚᱱᱠᱟ ᱛᱤᱨᱭᱟᱹ ᱠᱚ ᱥᱮ ᱡᱟᱦᱟᱱᱟᱜ ᱚᱱᱠᱟᱱᱟᱜ ᱮᱢ ᱪᱮᱠᱟ ᱵᱟᱲᱟᱣ ᱠᱟᱜᱼᱟ? ᱡᱩᱫᱤᱢ ᱪᱮᱠᱟ ᱵᱟᱲᱟ ᱟᱠᱟᱜ ᱠᱷᱟᱡ ᱚᱱᱟ ᱵᱟᱨᱮᱛᱮ ᱢᱤᱫ ᱵᱟᱨ ᱠᱟᱛᱷᱟ ᱞᱟᱹᱭ ᱢᱮ
ᱪᱤᱠᱟ ᱫᱚᱧ ᱪᱮᱠᱟ ᱵᱟᱲᱟ ᱟᱠᱟᱫ ᱛᱟᱞᱟᱝ ᱜᱮᱭᱟ ᱛᱤᱨᱭᱟᱹ ᱠᱚᱦᱚᱧ ᱚᱨᱚᱝ ᱵᱟᱲᱟ ᱟᱠᱟᱫ ᱜᱮᱭᱟ ᱴᱮᱱᱴᱚᱲ ᱵᱟᱱᱟᱢ ᱠᱚᱧ ᱵᱟᱱᱟᱢ ᱵᱟᱲᱟ ᱟᱠᱟᱫᱟ ᱢᱩᱨᱞᱤ ᱦᱚᱧ ᱚᱨᱚᱝ ᱞᱟᱜᱟᱣ ᱠᱟᱫᱟ ᱚᱱᱠᱟ ᱡᱮ ᱛᱤᱨᱭᱟᱹ ᱫᱚ ᱱᱤᱝᱠᱟ ᱛᱮ ᱜᱟᱸᱰᱮ ᱛᱮ ᱥᱟᱵ ᱠᱟᱛᱮ ᱤᱝᱠᱟ ᱠᱟᱹᱴᱩᱵ ᱜᱟᱸᱰᱮ ᱛᱮ ᱥᱟᱵ ᱠᱟᱛᱮᱫ ᱚᱨᱚᱝ ᱢᱮ ᱟᱨ ᱢᱩᱨᱞᱤ ᱫᱚ ᱱᱤᱝᱠᱟᱹ ᱥᱤᱫᱷᱟᱹ ᱛᱮ ᱥᱟᱵ ᱠᱟᱛᱮ ᱚᱨᱚᱝ ᱢᱮ ᱟᱫᱚ ᱚᱱᱟ ᱢᱟᱨᱞᱟ ᱢᱟᱨᱞᱤ ᱠᱚᱢ ᱧᱮᱞ ᱟᱠᱟᱫ ᱛᱟᱞᱟᱝ ᱥᱮ ᱵᱟᱢ ᱧᱮᱞ ᱟᱠᱟᱫ ᱛᱟᱞᱟᱝᱟ ᱛᱷᱚᱲᱟ ᱟᱢ ᱞᱟᱹᱭ ᱧᱚᱜ ᱛᱟᱞᱟᱝ ᱢᱮᱥᱮ
ᱦᱮᱸ ᱚᱱᱟ ᱠᱚᱫᱚ ᱵᱟᱹᱧ ᱧᱮᱞ ᱟᱠᱟᱫᱟ ᱦᱟᱸᱜ ᱟᱫᱚ ᱚᱠᱟ ᱛᱤᱨᱭᱳᱢ ᱞᱟᱹᱭ ᱮᱫᱟ ᱚᱱᱟ ᱠᱚᱫᱚᱧ ᱧᱮᱞ ᱟᱠᱟᱜ ᱜᱮᱭᱟ ᱟᱫᱚ ᱚᱱᱟ ᱢᱩᱨᱞᱤ ᱫᱚ ᱦᱟᱸᱜ ᱵᱟᱹᱧ ᱧᱮᱞ ᱟᱠᱟᱫᱟ ᱟᱫᱚ ᱦᱟᱸᱜ ᱞᱟᱹᱭᱢᱮ ᱞᱟᱦᱟᱥᱮᱫ
ᱳᱸᱻ ᱵᱟᱢ ᱧᱮᱞᱟᱼᱟ ᱟ ᱚᱱᱟ ᱢᱩᱨᱞᱤ ᱨᱮ ᱟᱲᱟᱝ ᱠᱚᱦᱚᱸᱢ ᱟᱸᱡᱚᱢ ᱞᱟᱜᱟᱣ ᱟᱠᱟᱫᱟ ᱵᱚᱞᱮ ᱚᱠᱟᱮ ᱞᱮᱠᱟ ᱥᱟᱰᱮᱜᱼᱟ ᱢᱮᱱᱛᱮ ᱚᱠᱟ ᱞᱮᱠᱟ ᱫᱟᱨᱟ ᱛᱮᱠᱚ ᱚᱨᱚᱝᱼᱟ? ᱦᱮᱸ ᱟᱪᱪᱷᱟ ᱵᱷᱤᱰᱭᱳ ᱠᱚᱨᱮ ᱦᱚᱸᱢ ᱧᱮᱞ ᱵᱟᱲᱟᱟᱣ ᱠᱟᱫᱟ ᱥᱮ ᱵᱟᱢ ᱧᱮᱞ ᱵᱟᱲᱟ ᱠᱟᱫᱟ ᱦᱮᱸ
ᱤᱧᱟᱹᱜ ᱵᱩᱡᱷᱟᱹᱣ ᱫᱚ ᱯᱟᱥᱮᱡ ᱤᱧ ᱧᱮᱞ ᱟᱠᱟᱫ ᱜᱮᱭᱟ ᱟᱫᱚ ᱚᱱᱟᱫᱚ ᱵᱟᱹᱧ ᱵᱟᱲᱟᱭᱟ ᱢᱮᱱᱛᱮ ᱵᱚᱞᱮ ᱱᱚᱣᱟ ᱫᱚ ᱢᱩᱨᱞᱤ ᱠᱚ ᱢᱮᱛᱟᱜᱼᱟ ᱥᱮ ᱱᱚᱣᱟ ᱫᱚ ᱱᱚᱣᱟ ᱠᱚ ᱢᱮᱛᱟᱜᱼᱟ ᱟᱨ ᱵᱟᱠᱟᱡ ᱫᱚ ᱮᱭᱥᱮ ᱫᱚ ᱟᱭᱢᱟ ᱰᱷᱮᱨ ᱡᱤᱱᱤᱥ ᱜᱮ ᱢᱮᱱᱟᱜ ᱠᱟᱫᱟ ᱵᱚᱞᱮ ᱧᱮᱞ ᱟᱠᱟᱫᱟ ᱤᱧ ᱮᱭᱥᱮ ᱢᱟ ᱯᱷᱳᱴᱳ ᱨᱮᱢᱟᱧ ᱧᱮᱞ ᱵᱟᱲᱟ ᱟᱠᱟᱫ ᱜᱮ ᱥᱮ ᱚᱱᱟ ᱤᱭᱟᱹ ᱨᱮᱦᱚᱧ ᱧᱮᱞ ᱵᱟᱲᱟ ᱟᱠᱟᱫ ᱜᱮᱭᱟ ᱨᱤᱭᱮᱞ ᱨᱮᱦᱚᱸ ᱟᱫᱚ ᱵᱚᱞᱮ ᱚᱱᱟ ᱨᱮᱭᱟᱜ ᱨᱚᱝ ᱪᱮᱫᱮ ᱞᱮᱠᱟ ᱥᱮ ᱪᱮᱫ ᱪᱮᱠᱟᱭᱟ ᱚᱱᱟ ᱵᱟ. ᱹᱧ ᱪᱤᱠᱟᱹ ᱞᱟᱜᱟᱣ ᱠᱮᱫ ᱛᱮ ᱵᱟᱹᱧ ᱞᱟᱹᱭᱟᱲᱮᱭᱟᱜᱼᱟ
ᱢᱟ
ᱟᱫᱚᱜ ᱟᱢ ᱜᱮ ᱞᱟᱹᱭ ᱢᱮ?
ᱟᱹᱰᱤ ᱡᱳᱨ ᱚᱱᱟ
ᱛᱷᱚᱲᱟ ᱦᱟᱸᱜ ᱴᱟᱣᱟᱨ ᱨᱮ ᱰᱤᱥᱴᱟᱵᱽ ᱧᱚᱜ ᱦᱩᱭᱩᱜ ᱠᱟᱱ ᱛᱟᱢᱟ ᱦᱩᱭ ᱫᱟᱲᱮᱭᱟᱜ ᱠᱷᱟᱱ ᱛᱷᱚᱲᱟ ᱴᱟᱣᱟᱨ ᱥᱮᱫ ᱪᱟᱞᱟᱣ ᱞᱮᱱᱠᱷᱟᱱ ᱵᱷᱟᱜᱤ ᱦᱩᱭᱩᱜᱼᱟ
ᱦᱮᱸᱫᱮ ᱛᱤᱨᱭᱟᱹ ᱜᱤᱫᱽᱨᱟᱹ ᱠᱚ ᱚᱨᱚᱝ ᱚᱱᱟᱢ ᱧᱮᱞ ᱟᱠᱟᱫᱟ ᱥᱮ ᱵᱟᱝ ᱟᱭᱢᱟ ᱴᱩᱠᱩ ᱜᱟᱛᱷᱟᱣ ᱟᱠᱟᱜᱼᱟ ᱱᱤᱝᱠᱟ ᱢᱚᱪᱟ ᱚᱱᱟ ᱞᱟᱦᱟ ᱥᱮᱫ ᱱᱤᱝᱠᱟ ᱥᱟᱢᱱᱮ ᱥᱟᱢᱱᱮ ᱚᱱᱟ ᱫᱚ ᱥᱟᱢᱱᱮ ᱜᱚᱝᱠᱮ ᱛᱟᱭᱱᱚᱢᱞᱤ
ᱦᱮᱸ ᱚᱱᱟ ᱢᱟ ᱧᱮᱞ ᱦᱩᱭ ᱠᱟᱱ ᱜᱮᱭᱟ ᱚᱱᱟᱜᱮ ᱚᱱᱟ ᱢᱟ ᱧᱮᱞ ᱦᱩᱭ ᱠᱟᱱ ᱜᱮᱭᱟ ᱚᱱᱟ ᱫᱚ ᱟᱭᱢᱟ ᱡᱟᱭᱜᱟ ᱨᱮ ᱚᱱᱟ ᱧᱮᱞ ᱦᱩᱭ ᱠᱟᱱᱟ ᱱᱮᱛᱟᱨ ᱟᱞᱮ ᱥᱮᱫ ᱢᱤᱫᱴᱮᱡ ᱢᱮᱞᱟ ᱦᱩᱭᱩᱜᱼᱟ ᱦᱟᱸᱜ ᱦᱮᱸ ᱟᱨ ᱱᱮᱛᱟᱨ ᱟᱞᱮᱥᱮᱫ ᱢᱤᱫᱴᱟᱝ ᱢᱮᱞᱟ ᱢᱮᱱᱟᱜ ᱟᱠᱟᱫᱟ ᱦᱟᱸᱜ ᱟᱫᱚ ᱚᱱᱟ ᱢᱮᱞᱟ ᱨᱮᱫᱚ ᱚᱱᱠᱟᱱᱟᱜ ᱛᱤᱨᱭᱟᱹᱣ ᱠᱚ ᱟᱹᱜᱩᱭ ᱜᱮᱭᱟ ᱟᱹᱰᱤ ᱡᱟᱹᱥᱛᱤ ᱜᱮ ᱟᱫᱚ ᱤᱧ ᱫᱚᱜ ᱫᱚ ᱵᱟᱹᱧ ᱫᱷᱮᱭᱟᱱ ᱵᱟᱲᱟ ᱟᱠᱟᱫ ᱛᱮ ᱩᱱᱟᱹᱜ ᱡᱟᱹᱥᱛᱤ ᱫᱚ ᱦᱟᱸᱜ ᱚᱱᱟ ᱛᱟᱨᱭᱟ ᱛᱤᱨᱭᱳ ᱠᱚᱫᱚ ᱟᱫᱚ ᱱᱚᱜᱼᱚᱭ ᱵᱟᱹᱭ ᱵᱟᱹᱭᱛᱮ ᱢᱩᱪᱟᱹᱫ ᱥᱮᱫ ᱜᱮ ᱥᱚᱢᱚᱭ ᱢᱮ ᱪᱟᱞᱟᱜ ᱠᱟᱱ ᱛᱟᱞᱟᱝᱟ ᱟᱫᱚ ᱢᱩᱪᱟᱹᱫ ᱨᱮᱢᱟ ᱢᱤᱫ ᱵᱟᱨ ᱠᱟᱛᱷᱟ ᱢᱮᱱᱟᱜ ᱠᱷᱟᱡ ᱨᱚᱲ ᱢᱮ ᱟᱨᱠᱟᱡ ᱞᱟᱝ ᱢᱩᱪᱟᱹᱫ ᱵᱟᱲᱟ ᱠᱟᱜᱼᱟ
ᱟᱫᱚ ᱪᱮᱫ ᱟᱯᱮᱥᱮᱫ ᱢᱮᱞᱟ ᱠᱚ ᱛᱤᱭᱳᱜ ᱠᱟᱜ ᱦᱟᱸᱜ ᱚᱱᱛᱮ ᱱᱮᱣᱛᱟ ᱠᱚᱫᱚ ᱮᱢᱟᱣᱟᱞᱟᱝ ᱢᱮ ᱦᱟᱸᱜ
ᱟᱪᱪᱷᱟ ᱱᱤᱛᱚᱜ ᱢᱟ ᱢᱮᱱᱟᱜ ᱜᱮᱭᱟ ᱚᱱᱟ ᱢᱟ ᱟᱫᱚ ᱟᱹᱣᱨᱤ ᱛᱤᱭᱚᱜ ᱫᱩᱜᱚᱜ ᱫᱷᱟᱹᱨᱤᱡ ᱛᱮᱫᱚ ᱦᱟᱸᱜ ᱱᱤᱛᱚᱜ ᱫᱚ ᱱᱚᱜᱼᱚᱭ ᱤᱱᱠᱟᱹ ᱜᱮ ᱦᱟᱸᱜ ᱟᱫᱚ
ᱦᱮᱸ ᱢᱟ ᱟᱪᱪᱷᱟ ᱤᱱᱠᱟᱜᱮ ᱦᱮᱸ ᱢᱟ ᱟᱪᱪᱷᱟ ᱤᱱᱠᱟᱹ ᱜᱮ ᱨᱚᱯᱚᱲ ᱦᱩᱭᱩᱜ ᱠᱟᱱᱟ
ᱟᱪᱪᱷᱟ ᱢᱟ ᱴᱷᱤᱠ
ᱦᱮᱸ